ᱟᱨ ᱜᱤ
ᱦᱮᱞᱳ
ᱦᱮᱸ ᱟᱸᱡᱚᱢᱚᱜ ᱠᱟᱱᱟ ᱛᱚ ᱦᱮᱸ ᱟᱸᱡᱚᱢᱚᱜ ᱠᱟᱱ ᱜᱮᱭᱟ
ᱦᱮᱞᱳ
ᱟᱪᱪᱷᱟ ᱱᱚᱸᱰᱮ ᱦᱚᱸ ᱟᱥᱛᱮ ᱜᱤ ᱟᱸᱡᱚᱢᱚᱜ ᱠᱟᱱᱟ ᱟᱹᱰᱤ ᱢᱟᱱᱮ ᱩᱱᱟᱹᱜ ᱡᱳᱨ ᱛᱮᱫᱚ ᱵᱟᱝ ᱟᱸᱡᱚᱢ ᱦᱤᱡᱩᱜ ᱠᱟᱱᱟ
ᱚ ᱱᱤᱛᱚᱜ ᱟᱸᱡᱚᱢᱚᱜ ᱠᱟᱱ ᱜᱮᱭᱟ ᱡᱳᱨ ᱛᱮ
ᱦᱮᱸ ᱱᱤᱛ ᱟᱸᱡᱚᱢᱚᱜ ᱠᱟᱱᱟ
ᱦᱮᱸ ᱡᱚᱦᱟᱨ ᱜᱮ
ᱦᱮᱸ ᱡᱚᱦᱟᱨ ᱜᱤ ᱥᱟᱹᱜᱩᱱ ᱥᱮᱛ
ᱦᱮᱸ ᱥᱟᱹᱜᱩᱱ ᱥᱮᱛᱟᱜ ᱟᱨ ᱱᱟᱯᱟᱭ ᱵᱟᱨᱟᱭ ᱜᱮᱭᱟᱢ ᱛᱚ ᱟᱨ ᱚᱲᱟᱜ ᱦᱚᱲ ᱠᱚ
ᱦᱳᱭ ᱱᱟᱯᱟᱭ ᱵᱟᱲᱟ ᱜᱤ ᱟᱯᱮ ᱠᱚᱜᱮ ᱪᱮᱫ ᱞᱮᱠᱟ
ᱟᱞᱮ ᱦᱚᱸ ᱱᱤᱛᱚᱜ ᱫᱚ ᱱᱟᱯᱟᱭ ᱵᱟᱲᱟ ᱜᱤ ᱪᱟᱸᱫᱚ ᱵᱚᱸᱜᱟ ᱦᱟᱜ ᱫᱟᱭᱟ ᱫᱩᱞᱟᱹᱲ ᱛᱮ
ᱦᱳᱭ ᱦᱳᱭ ᱚᱱᱠᱟ ᱜᱤ ᱡᱚᱛᱚ ᱦᱚᱲ ᱜᱤ ᱱᱟᱯ ᱯᱟᱭ ᱛᱮᱵᱚᱱ ᱛᱟᱦᱮᱸ ᱞᱮᱱ ᱠᱷᱟᱱ ᱚᱱᱟ ᱜᱤ ᱪᱟᱸᱫᱳ ᱵᱚᱸᱜᱟ ᱴᱷᱮᱡ ᱵᱩᱱ ᱟᱥᱤᱥ ᱵᱩᱱ ᱫᱚᱦᱚᱭᱟ ᱥᱮ ᱵᱚᱱ ᱮᱜ ᱠᱷᱚᱡᱚᱜ-ᱟ
ᱦᱮᱸ ᱛᱟᱦᱚᱞᱮ ᱱᱮᱛ ᱦᱮᱸ
ᱟᱯᱮ ᱟᱯᱮ ᱥᱮᱫ ᱫᱚ ᱛᱟᱦᱚᱞᱮ ᱱᱮᱛᱟᱨ ᱢᱟ ᱵᱚᱨᱥᱟ ᱫᱤᱱ ᱦᱩᱲᱩ ᱠᱩ ᱨᱚᱦᱚᱭ ᱢᱟᱱᱮ ᱦᱟᱸᱜ ᱟᱫᱚᱢ ᱥᱮᱫ ᱫᱚᱠᱚ ᱨᱚᱦᱚᱭ ᱫᱟᱥᱮ ᱨᱚᱦᱚᱭ ᱦᱟᱸᱜ ᱠᱚ ᱮᱛᱚᱦᱚᱵᱚᱜ-ᱟ ᱟᱫᱚ ᱛᱟᱦᱚᱞᱮ ᱟᱯᱮ ᱥᱮᱫ ᱫᱚ ᱫᱟᱜ ᱡᱟᱹᱲᱤ ᱪᱮᱫ ᱞᱮᱠᱟ ᱦᱩᱭᱩᱜ ᱠᱟᱱᱟ ᱥᱮ ᱵᱟᱝ ᱦᱩᱭᱩᱜ ᱠᱟᱱᱟ
ᱫᱟᱜ ᱡᱟᱹᱲᱤ ᱢᱟ ᱱᱚᱝᱠᱟ ᱦᱩᱭᱩᱜ ᱠᱟᱱᱟ ᱤᱭᱟᱹ ᱠᱟᱹᱢᱤ ᱨᱮ ᱞᱟᱜᱟᱜ ᱞᱮᱠᱟ ᱫᱚ ᱵᱟᱭ ᱫᱟᱜ ᱡᱟᱹᱲᱤᱭ ᱫᱟᱭ ᱛᱮᱦᱮᱧ ᱥᱮᱛᱟᱜ ᱨᱮ ᱠᱟᱹᱴᱤᱡ ᱠᱟᱹᱴᱤᱡ ᱫᱟᱜ ᱡᱟᱹᱲᱤ ᱠᱮᱫ ᱜᱮᱭᱟ ᱚᱱᱟ ᱫᱚ ᱠᱷᱮᱛ ᱨᱮᱫᱚ ᱵᱟᱝ ᱛᱚᱸᱵᱟᱣ ᱟᱠᱟᱱᱟ ᱟᱫᱚ ᱠᱷᱟᱱ ᱦᱩᱨᱩ ᱠᱚᱫᱚ ᱨᱚᱦᱚᱭ ᱫᱚ ᱵᱟᱝ ᱦᱩᱭ ᱠᱟᱱᱟ ᱜᱟᱹᱪᱷᱤ ᱠᱚ
ᱳ ᱟᱪᱪᱷᱟ ᱟᱪᱪᱷᱟ ᱢᱟᱱᱮ ᱟᱞᱮ ᱥᱮᱫ ᱦᱚᱸ ᱢᱟᱱᱮ ᱚᱱᱠᱟ ᱜᱮ ᱫᱟᱜ ᱡᱟᱹᱲᱤ ᱦᱚᱭ ᱛᱚ ᱢᱤᱫ ᱥᱚᱯᱛᱟ ᱞᱟᱦᱟ ᱨᱮ ᱫᱟᱜ ᱡᱟᱹᱲᱤ ᱦᱩᱭ ᱵᱟᱲᱟ ᱞᱮᱱᱟ ᱡᱟᱜᱤ ᱢᱟᱴᱷ ᱠᱚᱨᱮ ᱫᱟᱜ ᱯᱮᱨᱮᱡ ᱞᱮᱱᱟ ᱢᱮᱱᱠᱷᱟᱱ ᱱᱚᱜ-ᱚᱭ ᱟᱨᱦᱚᱸ ᱥᱤᱛᱩᱝ ᱠᱮᱫᱟᱭ ᱛᱚ ᱚᱱᱟ ᱫᱟᱜ ᱠᱚᱦᱚᱸ ᱟᱡᱮᱫ ᱪᱟᱵᱟᱭᱮᱱᱟ
ᱦ ᱟᱫᱚ ᱚᱱᱟᱛᱮ ᱦ ᱢᱮᱱᱵᱮᱱ
ᱟᱫᱚ ᱚᱱᱟᱛᱮ ᱟᱞᱮ ᱫᱚ ᱦᱩᱲᱩ ᱨᱚᱦᱚᱭ ᱠᱚᱦᱚᱸ ᱟᱹᱣᱨᱤᱞ ᱞᱮ ᱮᱛᱚᱦᱚᱵᱚᱜᱼᱟ
ᱚ ᱟᱞᱮ ᱦᱚᱸ ᱟᱹᱰᱤᱜᱮ ᱮᱛᱚᱦᱚᱵ ᱠᱚᱫᱚ ᱟᱹᱣᱨᱤ ᱦᱩᱭᱩᱜᱼᱟ ᱟᱫᱚ ᱜᱩᱨᱤᱡ ᱠᱚ ᱪᱟᱨᱟ ᱦᱩᱭᱩᱜ ᱠᱟᱱᱟ ᱟᱭᱳ ᱞᱟᱹᱭᱮᱫᱟ ᱫᱟᱠᱟ ᱤᱥᱤᱱ ᱠᱟᱛᱮᱜ ᱡᱚᱢ ᱡᱚᱢ ᱠᱟᱛᱮᱜ ᱜᱮ ᱜᱩᱨᱤᱡ ᱪᱟᱨᱟ ᱪᱟᱞᱟᱜ ᱦᱩᱭᱩᱜ ᱴᱟᱠᱴᱟᱨ ᱛᱮ ᱟᱬᱜᱚ ᱦᱳ ᱟᱠᱟᱱᱟ ᱥᱮ ᱠᱷᱮᱛ ᱨᱮ ᱟᱫᱚ ᱚᱱᱟ ᱠᱚ ᱪᱟᱞᱟᱣ ᱠᱟᱜ ᱦᱩᱭᱩᱜᱼᱟ ᱠᱷᱟᱱ ᱫᱟᱜ ᱥᱩᱢᱟᱹᱭ ᱫᱚ ᱵᱟᱝ ᱜᱟᱱᱚᱜᱼᱟ ᱥᱮ ᱠᱷᱮᱛ ᱦᱚᱸ ᱞᱟᱹᱵᱜ ᱠᱚᱜᱼᱟ ᱜᱩᱨᱤᱡ ᱠᱚ ᱦᱟᱢᱟᱞ ᱠᱚ
ᱟᱪᱪᱷᱟ ᱛᱟᱦᱞᱮ ᱱᱚᱜᱼᱚᱭ ᱡᱮ ᱜ ᱜᱟᱪᱷᱤ ᱠᱚᱫᱚ ᱛᱟᱦᱚᱞᱮ ᱠᱤ ᱫᱟᱨᱮ ᱵᱟᱲᱟᱣ ᱠᱟᱱᱟ ᱥᱮ ᱠᱟᱹᱴᱤᱡ ᱜᱮᱭᱟ
ᱫᱟᱨᱮ ᱵᱟᱲᱟ ᱠᱟᱱ ᱜᱮᱭᱟ ᱱᱤᱛ ᱛᱮ ᱨᱚᱦᱚᱭ ᱜᱟᱱ ᱠᱚᱜᱼᱟ ᱛᱟᱞᱮᱭᱟ ᱟᱹᱰᱤ ᱞᱟᱦᱟ ᱨᱮᱜᱮᱞᱮ ᱮᱨ ᱠᱟᱫᱟ ᱟᱞᱮ ᱫᱚ ᱦᱩᱲᱩ ᱜᱟᱹᱪᱷᱤ ᱠᱚ ᱟᱨᱜᱤ
ᱟᱪᱪᱷᱟ ᱟᱫᱚ ᱛᱟᱦᱚᱞᱮ ᱟᱯᱮ ᱚᱱᱛᱮ ᱫᱚ ᱛᱟᱦᱚᱞᱮ ᱱᱚᱜᱼᱚᱭ ᱵᱚᱪᱷᱚᱨ ᱨᱮ ᱢᱤᱫ ᱫᱷᱟᱣ ᱜᱮᱯᱮ ᱪᱟᱥᱚᱜᱼᱟ ᱥᱮ ᱵᱟᱨ ᱫᱷᱟᱣ ᱯᱮ ᱪᱟᱥᱚᱜ ᱠᱟᱱᱟ
ᱦᱩᱸ ᱱᱚᱛᱮ ᱫᱚ ᱡᱟᱦᱟᱸᱭᱟᱜ ᱡᱮᱢᱚᱱ ᱤᱭᱟᱹ ᱠᱚ ᱱᱚᱝᱠᱟ ᱡᱟᱦᱟᱸᱨᱮ ᱫᱟᱜ ᱛᱵᱟᱜ ᱠᱷᱮᱛ ᱨᱮ ᱩᱱᱠᱩ ᱫᱚ ᱵᱟᱫᱷᱟᱣ ᱜᱮᱠᱚ ᱨᱚᱦᱚᱭᱟ ᱟᱞᱮᱚ ᱢᱤᱫ ᱫᱷᱟᱣ ᱜᱮᱞᱮ ᱱᱚᱝᱠᱟ ᱞᱮ ᱨᱚᱦᱚᱭ ᱵᱟᱲᱟᱭ ᱜᱮᱭᱟᱞᱮ ᱪᱮᱫ ᱫᱚ ᱵᱟᱫᱷᱟᱣ ᱦᱚᱸ ᱪᱟᱥ ᱜᱮᱭᱟ᱾ ᱡᱟᱦᱟᱸᱭ ᱡᱮᱢᱚᱱ ᱠᱚ ᱨᱚᱦᱚᱭ ᱫᱟᱲᱮᱭᱟᱜᱼᱟ ᱡᱟᱦᱟᱸᱭᱟᱜ ᱠᱷᱮᱛ ᱡᱩᱫᱤ ᱚᱱᱠᱟ ᱫᱟᱜ ᱛᱩᱢᱵᱟᱟᱜ ᱛᱟᱦᱮᱱ ᱛᱟᱠᱚᱣᱟ ᱵᱟᱨᱚ ᱢᱟᱥ ᱜᱮ ᱛᱟᱦᱚᱞᱮ ᱩᱱᱠᱩ ᱫᱚᱠᱚ ᱨᱚᱦᱚᱭ ᱜᱮᱭᱟ᱾
ᱦᱳᱭ ᱟᱨ ᱛᱟᱦᱚᱞᱮ ᱱᱚᱝᱠᱟ ᱟᱯᱮᱴᱮᱫ ᱫᱚ ᱚᱱᱠᱟ ᱠᱮᱱᱮᱞ ᱥᱮ ᱥᱟᱢ ᱟᱪᱪᱷᱟ ᱚᱱᱟ ᱠᱚ ᱵᱮᱵᱚᱥᱛᱟ ᱢᱮᱱᱟᱜᱼᱟ ᱥᱮ ᱵᱟᱹᱱᱩᱜᱼᱟ?
ᱭᱟ ᱱᱚᱛ ᱦᱮ ᱵᱩᱨᱥᱟ ᱨᱮᱦᱚ ᱡᱟᱹᱲᱤᱭ ᱫᱟᱯᱮ ᱟᱨ ᱵᱟᱝᱠᱷᱟᱱ ᱠᱮᱞ ᱫᱟᱜ ᱠᱚ ᱚᱱᱟ ᱠᱚᱛᱮ ᱜᱮ᱾ ᱟᱨ ᱱᱚᱝᱠᱟᱥᱢ ᱢᱟᱨᱥᱟᱞ ᱡᱟᱦᱟᱸᱟᱢ ᱢᱮᱱ ᱮᱫᱟ ᱟᱞᱮᱮᱥᱮᱫ ᱫᱚ ᱵᱟᱹᱱᱩᱜᱼᱟ, ᱟᱨ ᱟᱯᱮ ᱥᱮᱫ ᱫᱚ?
ᱟᱞᱮ ᱥᱮᱫ ᱦᱚᱸ ᱚᱱᱠᱟᱜᱮ ᱥᱟᱵ ᱢᱟᱨᱥᱟᱞ ᱦᱚᱸ ᱵᱟᱹᱱᱩᱜᱼᱟ, ᱠᱮᱱᱮᱞ ᱦᱚᱸ ᱵᱟᱹᱱᱩᱜᱼᱟ, ᱟᱨ ᱟᱞᱮ ᱥᱮᱱᱟᱜ ᱡᱟᱦᱟᱸ ᱵᱟᱹᱫᱽ ᱠᱷᱮᱛ ᱠᱚ ᱚᱱᱟ ᱠᱚ, ᱫᱚ ᱢᱟᱱᱮ ᱢᱤᱫ ᱞᱮᱵᱮᱞ ᱛᱮᱫᱚ ᱵᱟᱹᱱᱩᱜᱼᱟ ᱟᱞᱮ ᱫᱚ ᱢᱟᱱᱮ ᱵᱤᱨ ᱫᱤᱥᱚᱢ ᱦᱚᱲ ᱛᱚ ᱵᱤᱨ ᱠᱚ ᱢᱮᱱᱟᱜᱼᱟ ᱦᱮᱸ ᱛᱟᱯᱚᱨ ᱚᱱᱠᱟ ᱰᱩᱝᱨᱤ ᱠᱚᱦᱚᱸ ᱢᱮᱱᱟᱜᱼᱟ ᱟᱨ ᱟᱞᱮ ᱥᱮᱱᱟᱜ ᱤᱭᱟᱹ ᱡᱟᱭᱜᱟ ᱫᱚ ᱞᱮᱵᱮᱞ ᱫᱚ ᱵᱟᱹᱱᱩᱜᱼᱟ ᱳᱭ ᱪᱚᱴ ᱪᱚᱴ ᱯᱷᱮᱴ
ᱦᱮᱸ ᱦᱮᱸ ᱦᱮᱸ ᱚᱱᱠ ᱜᱮᱮ ᱚᱱᱟ ᱵᱤᱨ ᱫᱤᱥᱚᱢ ᱨᱮᱱᱟᱜ ᱡᱟᱭᱜᱟ ᱠᱚᱫᱚ ᱧᱮᱞ ᱦᱩᱭ ᱠᱟᱱᱟᱱ ᱜᱮᱭᱟ, ᱦᱟᱱᱮ ᱧᱮᱞ ᱢᱮ ᱠᱷᱟᱲᱟᱝ ᱨᱮ ᱢᱤᱫᱴᱟᱝ ᱦᱟᱱᱮ ᱥᱚᱰᱚᱜ ᱥᱚᱰᱚᱜ ᱠᱷᱮᱛ ᱠᱚ ᱛᱟᱦᱮᱱ ᱜᱮᱭᱟ ᱥᱮ?
ᱦᱳᱭ ᱦᱳᱭ
ᱛᱟᱦᱚᱞᱮ ᱵᱤᱨ ᱫᱤᱥᱚᱢ ᱢᱮᱱ ᱠᱮᱫ ᱮᱱᱠᱷᱟᱱ ᱛᱟᱦᱚᱞᱮ ᱩᱴᱯᱩᱨᱩᱨ ᱫᱚ ᱫᱚᱢᱮ ᱡᱟᱱᱟᱢᱚᱜ ᱠᱟᱱ ᱜᱮᱭᱟ ᱛᱚ ᱛᱟᱦᱚᱞᱮ ᱟᱯ ᱥᱮᱫ ᱫᱚ?
ᱦᱮᱸ ᱵᱤᱨ ᱨᱮ ᱮᱠᱷᱚᱱ ᱫᱚ ᱩᱴ ᱯᱷᱩᱴᱠᱟᱹ ᱫᱚ ᱡᱟᱱᱟᱢᱚᱜ ᱠᱟᱱ ᱜᱮᱭᱟ ᱦᱮᱸ ᱥᱮᱛᱟᱜ ᱥᱮᱛᱟᱜ ᱪᱟᱞᱟᱣ ᱦᱩᱭᱩᱜ ᱚᱱᱟ ᱦᱟᱞᱟᱝ ᱦᱩᱭᱩᱜ ᱠᱟᱱᱟ ᱟᱫᱚ ᱚᱱᱟᱜᱮ ᱩᱛᱩ ᱞᱮᱠᱟ ᱫᱚ ᱦᱩᱭᱩᱜ ᱠᱟᱱᱟ᱾ ᱟᱨ ᱟᱯᱮ ᱥᱮᱫ ᱫᱚ ᱛᱟᱦᱚᱞᱮ ᱵᱤᱨ ᱠᱚᱫᱚ ᱵᱟᱹᱱᱩᱜᱼᱟ?
ᱵᱟᱝᱜᱮ ᱵᱟᱹᱱᱩᱜ ᱫᱚ ᱵᱟᱹᱱᱩᱜᱼᱟ ᱟᱹᱰᱤ ᱥᱟᱺᱜᱤᱧ ᱦᱮᱱᱟᱜᱼᱟ᱾ ᱛᱟᱦᱮᱞᱮ ᱩᱫ ᱯᱩᱴᱠᱟᱹ ᱦᱟᱞᱟᱝ ᱮᱢ ᱵᱤᱨ ᱟᱠᱟᱱᱟ ᱟᱨ ᱦᱚᱲ ᱫᱚᱢᱮ ᱠᱚ ᱪᱟᱞᱟᱜ ᱜᱮᱭᱟ᱾
ᱚ ᱛᱟᱦᱚᱞᱮ ᱩᱸᱴ ᱵᱷᱩᱨᱠᱟᱹ ᱡᱩᱫᱤ ᱱᱚᱝᱠᱟ ᱡᱚᱢ ᱥᱟᱱᱟ ᱯᱮ ᱠᱷᱟᱱᱡ ᱛᱟᱦᱚᱞᱮ ᱵᱟᱡᱟᱨ ᱠᱚᱨᱮ ᱦᱚᱸ ᱚᱱ ᱠᱤᱨᱤᱧ ᱛᱮ ᱧᱟᱢᱚᱜᱼᱟ ᱥᱮ ᱵᱟᱝ ᱧᱟᱢᱚᱜᱼᱟ?
ᱧᱟᱢᱚᱜ ᱜᱮᱭᱟ ᱵᱟᱡᱟᱨ ᱠᱷᱚᱱ ᱫᱚ ᱟᱫᱚ ᱥᱮᱨᱚᱠᱚᱢ ᱫᱚ ᱡᱚᱢ ᱵᱟᱝ ᱦᱩᱭᱩᱜᱳ ᱜᱮᱭᱟ ᱠᱤᱨᱤᱧ ᱠᱟᱛᱮᱜ ᱫᱚ᱾ ᱟᱫᱚ ᱟᱭᱳ ᱞᱟᱹᱭ ᱫᱟᱭᱛᱚ ᱛᱮᱦᱮᱧ ᱵᱚᱱ ᱪᱟᱞᱟᱜᱼᱟ᱾ ᱦᱩᱸ ᱟᱫᱚ ᱛᱤᱱᱟᱹᱜ ᱮᱢ ᱠᱤᱨᱤᱧᱟ,
ᱦᱳᱭ ᱦᱳᱭ ᱢᱟᱱᱮ ᱡᱟᱦᱟᱸ ᱠᱚ ᱮᱞᱟᱠᱟ ᱠᱚᱨᱮ ᱵᱤᱨ ᱵᱩᱨᱩ ᱮᱞᱟᱠᱟ ᱟᱛᱩᱨᱮᱱ ᱦᱚᱲ ᱫᱚ ᱢᱟᱱᱮ ᱩᱱᱟᱹᱜ ᱠᱤᱨᱤᱧ ᱫᱚ ᱵᱟᱝ ᱦᱩᱭᱩᱜ ᱛᱟᱠᱚᱣᱟ ᱡᱟ ᱜᱮ ᱥᱮᱛᱟᱜ ᱥᱮᱛᱟᱜ ᱡᱩᱫᱤ ᱡᱟᱦᱟᱸᱭ ᱢᱤᱫ ᱜᱷᱟᱹᱲᱤᱡ ᱥᱮᱱᱼᱮᱱ ᱯᱩᱨ ᱠᱚᱭ ᱩᱭᱩᱝ ᱵᱟᱲᱟ ᱞᱮᱠᱷᱟᱱ ᱜᱮ ᱢᱤᱫᱵᱟᱨ ᱛᱷᱚᱲᱟ ᱜᱟᱱ ᱢᱤᱫ ᱩᱛᱩ ᱞᱮᱠᱟ ᱫᱚ ᱩᱫᱽ ᱥᱮ ᱠᱟᱹ ᱫᱚᱭ ᱧᱟᱢ ᱜᱮᱭᱟ᱾
ᱦᱮᱸ
ᱟᱪᱪᱷᱟ ᱟᱨ ᱱᱚᱜᱼᱚᱭ ᱠᱚ ᱦᱩᱲᱩ ᱦᱟᱸᱜ ᱚᱱᱟ ᱵᱚᱱ ᱨᱚᱦᱚᱭᱟ ᱦᱟᱸᱜ ᱮᱛᱚᱦᱚᱵᱚᱜᱼᱟ ᱡᱟᱦᱟᱸ ᱠᱚᱨᱮ ᱦᱟᱸᱜ ᱫᱟᱜ ᱞᱮᱠᱷᱟᱱ, ᱟᱫᱚ ᱛᱟᱦᱚᱞᱮ ᱟᱯᱮ ᱥᱮᱫ ᱫᱚ ᱦᱟᱸᱜ ᱛᱟᱦᱚᱞᱮ ᱦᱟᱸᱜ ᱮ ᱦᱩᱲᱩ ᱠᱚ ᱦᱟᱸᱜ ᱯᱮ ᱨᱚᱦᱚᱭᱟ ᱟᱫᱚ ᱟᱯᱮ ᱠᱚᱫᱚ ᱚᱲᱟᱜ ᱨᱮᱱᱟᱜ ᱦᱩᱲᱩ ᱫᱚ ᱟᱯᱮ ᱱᱤᱡᱮ ᱠᱚᱛᱮ ᱜᱮᱯᱮ ᱨᱚᱦᱚᱭᱟ ᱥᱮ ᱢᱩᱱᱤᱥ ᱠᱚᱣᱟᱯᱮ ᱥᱮ ᱟᱯᱮ ᱦᱚᱸ ᱡᱟᱦᱟᱸ ᱥᱮᱫ ᱯᱮ ᱢᱩᱱᱤᱥ ᱠᱚᱣᱟᱜ ᱯᱟᱲᱟᱜᱼᱟ᱾
ᱵᱟᱝᱜᱮ ᱟᱞᱮ ᱫᱚ ᱟᱞᱮᱭᱟᱜ ᱫᱚ ᱟᱞᱮ ᱛᱮᱜᱮ ᱞᱮ ᱨᱚᱦᱚᱭᱟ ᱟᱨ ᱦᱚᱲᱟᱜ ᱦᱚᱸ ᱪᱟᱞᱟᱣ ᱫᱚ ᱵᱟᱞᱮ ᱪᱟᱞᱟᱜ ᱜᱮᱭᱟ᱾ ᱱᱤᱡᱮ ᱱᱤᱡᱮᱨᱟᱜ ᱜᱮ ᱨᱚᱦᱚᱭ ᱠᱟᱛᱮᱫ ᱜᱮ ᱚᱲᱟᱜ ᱨᱮᱜᱮ ᱛᱟᱦᱮᱱ ᱦᱩᱭᱩᱜᱼᱟ ᱛᱚᱠᱷᱚᱱ ᱛᱮᱫᱚ ᱟᱨᱦᱚᱸ ᱛᱟᱞᱮ ᱠᱚ ᱵᱤᱞᱮ ᱦᱮᱥᱮ ᱟᱫᱚ ᱯᱤᱴᱷᱟᱹ ᱠᱚ ᱡᱚᱢ ᱦᱩᱭᱩᱜᱼᱟ ᱟᱨ ᱚᱱᱟ ᱠᱚᱜᱮ ᱦᱚᱲᱟᱜ ᱠᱚᱫᱚ ᱵᱟᱝ ᱪᱟᱞᱟᱜ ᱦᱩᱭᱩᱜ ᱜᱮᱭᱟ ᱱᱤᱡᱮᱨᱟᱜ ᱜᱮ ᱵᱟᱜᱟᱣ ᱦᱩᱭᱩᱜᱼᱟ᱾ ᱥᱚᱢᱚᱭ ᱨᱮ
ᱚ ᱟᱪᱪᱷᱟ ᱡᱮᱱᱚ ᱡᱮᱢᱚᱱ ᱟᱞᱮ ᱥᱮᱫ ᱫᱚ ᱚᱱᱠᱟ ᱢᱮᱱᱟᱜᱼᱟ ᱡᱟᱦᱟᱸᱭᱟᱜ ᱫᱚ ᱛᱷᱚᱲᱟ ᱧᱚᱜ ᱜᱮᱛᱟ ᱠᱚᱣᱟ ᱩᱱᱠᱩ ᱫᱚ ᱦᱚᱭᱛᱚ ᱞᱟᱦᱟ ᱨᱮᱠᱚ ᱨᱚᱦᱚᱭ ᱪᱟᱵᱟ ᱠᱮᱫᱟ ᱟᱫᱚ ᱟᱨ ᱡᱟᱦᱟᱸᱭᱟᱜ ᱦᱚᱭᱛᱚ ᱟᱭᱢᱟ ᱢᱮᱱᱟᱜᱼᱟ ᱟᱫᱚ ᱩᱱ ᱥᱚᱢᱚᱭᱛᱚ ᱩᱱᱤ ᱵᱟᱭ ᱦᱚᱭ ᱫᱟᱲᱮᱜ ᱠᱟᱱᱟ ᱩᱱ ᱥᱚᱢᱚᱭ ᱩᱱᱤ ᱢᱩᱱᱤᱥ ᱠᱚᱣᱟ ᱡᱮ ᱢᱮᱛᱟ ᱠᱚᱣᱟ ᱫᱮᱞᱟ ᱢᱩᱱᱤᱥᱚᱜ ᱯᱮ ᱤᱧᱟᱹᱜ ᱨᱚᱦᱚᱭ ᱠᱟᱹᱛᱤᱧ ᱯᱮ᱾ ᱦᱮᱸ ᱚᱱᱮ ᱚᱱᱠᱟ ᱟᱞᱮᱥᱮᱡ ᱫᱚ ᱢᱮᱱᱟᱜᱼᱟ᱾
ᱵᱟᱝᱜᱮ ᱚᱱᱠᱟ ᱞᱮᱠᱟ ᱫᱚ ᱦᱮᱸ ᱦᱩᱭ ᱠᱚᱜ ᱜᱮᱭᱟ ᱟᱫᱚ ᱠᱷᱮᱛ ᱦᱟᱛ ᱛᱚ ᱵᱮᱥᱤ ᱫᱚᱨᱠᱟᱨᱚᱜᱼᱟ ᱛᱚᱵᱮ ᱛᱚ ᱢᱩᱱᱤᱥᱤᱭᱟᱜ ᱫᱚ ᱠᱚᱢ ᱜᱮᱠᱷᱟᱱ ᱫᱚ ᱱᱤᱡᱮ ᱛᱮᱜᱮ ᱨᱚᱦᱚᱭ ᱦᱩᱭᱩᱜ ᱜᱮᱭᱟ᱾
ᱚ ᱟᱨ ᱛᱟᱦᱚᱞᱮ ᱱᱚᱣᱟ ᱜᱟᱹᱪᱷᱤ ᱠᱚᱯᱮ ᱛᱩᱫᱼᱟ ᱛᱟᱦᱚᱞᱮ ᱜᱟᱹᱪᱷᱤ ᱫᱚ ᱡᱚᱛᱚ ᱠᱚᱛᱮ ᱯᱮ ᱛᱩᱫᱟ ᱥᱮ ᱟᱵᱚ ᱥᱮ ᱮ ᱟᱞᱮ ᱠᱚᱲᱟ ᱦᱚᱲ ᱢᱚᱛᱚᱡ ᱥᱮ ᱫᱟᱹᱭ ᱫᱤᱫᱤ ᱛᱟᱯᱮ ᱢᱚᱛᱚᱡ?
ᱵᱟᱝᱜᱮ, ᱤᱧ ᱟᱨ ᱟᱭᱳ ᱛᱟᱞᱮ ᱜᱮᱞᱮ ᱛᱩᱫ ᱜᱮᱭᱟ᱾
ᱚ
ᱦᱮᱸ ᱟᱞᱮᱥᱮᱫ ᱦᱚᱸ ᱟᱞᱮᱥᱮᱫ ᱫᱚ ᱡᱚᱛᱚ ᱦᱚᱲ ᱢᱮᱥᱟ ᱛᱮᱜᱮ ᱠᱚ ᱛᱚᱫ ᱫᱟ ᱢᱟᱱᱮ ᱡᱚᱛᱚ ᱦᱚᱲ ᱢᱮᱥᱟ ᱛᱮ ᱛᱮᱵᱚᱱ ᱛᱩᱫ ᱞᱮᱠᱷᱟᱡ ᱢᱟᱱᱮ ᱩᱥᱟᱹᱨᱟ ᱛᱩᱫ ᱜᱚᱫᱚᱜᱼᱟ ᱩᱥᱟᱹᱨᱟ ᱠᱟᱹᱢᱤ ᱞᱟᱦᱟᱜᱼᱟ ᱚᱱᱮ ᱚᱱᱠᱟ ᱟᱞᱮ ᱥᱮᱫ ᱫᱚ᱾ ᱡᱚᱛᱚ ᱦᱚᱲᱛᱮ ᱠᱚ ᱛᱳᱫᱼᱟ᱾
ᱚ ᱟᱪᱪᱷᱟ᱾
ᱟᱨ ᱛᱟᱦᱚᱞᱮ ᱟᱯᱮ ᱫᱚ ᱦᱳᱭ
ᱩᱱ ᱢᱮ
ᱟᱯᱮ ᱫᱚ ᱛᱟᱦᱚᱞᱮ ᱚᱱᱛᱮ ᱫᱚ ᱥᱤᱭᱳᱜ ᱟᱠᱚ ᱛᱚ ᱟᱫᱚ ᱪᱮᱫ ᱠᱚᱛᱮ ᱠᱚ ᱥᱤᱭᱟ ᱠᱷᱮᱛ ᱠᱚ ᱠᱟᱰᱟ ᱰᱟᱝᱨᱤ ᱱᱟᱦᱮᱞ ᱠᱚ ᱢᱮᱱᱟᱜᱼᱟ ᱥᱮ ᱴᱨᱟᱠᱴᱟᱨ ᱠᱚᱛᱮ ᱠᱚ ᱥᱤᱭᱟ?
ᱟᱞᱮ ᱱᱚᱛᱮ ᱫᱚ ᱵᱟᱨ ᱥᱮᱨᱢᱟ ᱜᱟᱱ ᱧᱮᱞᱚᱜ ᱠᱟᱱᱟ ᱰᱟᱝᱨᱤ ᱛᱮᱫᱚ ᱵᱟᱠᱚ ᱥᱤ ᱮᱫᱟ ᱴᱟᱠᱴᱟᱨ ᱛᱮᱜᱮ, ᱟᱹᱰᱤ ᱠᱷᱟᱱ ᱢᱤᱫᱴᱟᱝ ᱵᱟᱨᱭᱟ ᱦᱚᱲ ᱱᱟᱦᱮᱞ ᱟᱠᱚ ᱠᱟᱰᱟ ᱠᱚᱫᱚ ᱟᱞᱮᱥᱮᱫ ᱫᱚ ᱵᱟᱠᱚ ᱪᱟᱥ ᱜᱮᱭᱟ ᱠᱟᱰᱟ ᱠᱚᱫᱚ ᱢᱤᱫᱴᱟᱝ ᱵᱟᱨᱭᱟ ᱦᱚᱲ ᱚᱲᱟᱜ ᱨᱮ ᱦᱮᱱᱟᱜ ᱠᱚᱣᱟ ᱰᱟᱹᱝᱨᱤ ᱠᱚᱦᱚᱸ ᱵᱟᱠᱚ ᱥᱤ ᱟᱠᱚ ᱠᱟᱱᱟ ᱡᱟᱦᱟᱸᱭ ᱨᱮᱱ ᱦᱮᱱᱟᱜ ᱠᱚ ᱛᱟᱠᱚᱣᱟ ᱴᱮᱠᱴᱟᱨ ᱛᱮᱜᱮ ᱯᱩᱨᱟᱹ ᱯᱟᱲᱟᱜ ᱯᱟᱠᱷᱱᱟ ᱞᱚᱥᱚᱫ ᱡᱷᱚᱛᱚ ᱴᱮᱠᱴᱟᱨ ᱛᱮᱜᱮ᱾
ᱦᱳᱭ ᱢᱟᱱᱮ ᱱᱮᱛᱟᱨ ᱫᱚ ᱜᱚᱴᱟ ᱜᱮ ᱚᱱᱠᱟ ᱧᱮᱞᱚᱜ ᱠᱟᱱᱟ ᱢᱟᱱᱮ ᱦᱚᱲ ᱠᱚ ᱟᱨᱠᱤ ᱥᱩᱵᱤᱫᱷᱟ ᱧᱚᱜᱚᱜ ᱠᱟᱱᱟ ᱦᱟᱸᱜ ᱡᱟᱦᱟᱸᱭ ᱠᱚᱨᱮᱱ ᱠᱟᱰᱟ ᱰᱟᱝᱨᱤ ᱱᱟᱦᱮᱞ ᱢᱮᱱᱟᱜ ᱠᱚᱣᱟ ᱩᱱᱠᱩ ᱫᱚ ᱫᱚᱦᱚ ᱫᱚᱠᱚ ᱫᱚᱦᱚᱭᱮᱫ ᱠᱚᱜᱮᱭᱟ ᱢᱮᱱᱠᱷᱟᱱ ᱚᱱᱟ ᱛᱮᱫᱚ ᱵᱟᱠᱚ ᱞᱟᱹᱠᱛᱤ ᱡᱟᱹᱱᱤᱡ ᱡᱟᱦᱟᱸ ᱴᱷᱮᱡ ᱦᱚᱭᱛᱚ ᱠᱷᱮᱛ ᱠᱟᱹᱴᱤᱡ ᱜᱮᱭᱟ ᱚᱸᱰᱮ ᱦᱚᱭᱛᱚ ᱴᱨᱟᱠᱴᱟᱨ ᱵᱟᱝ ᱪᱟᱞᱟᱜᱼᱟ ᱥᱮ ᱡᱟᱦᱟᱸᱭᱟᱜ ᱦᱟᱛᱨᱮ ᱦᱚᱭᱛᱚ ᱯᱩᱭᱥᱟᱹ ᱵᱟᱹᱱᱩᱜᱼᱟ, ᱩᱱᱤ ᱦᱚᱭᱛᱚ ᱟᱹᱜᱩ ᱞᱟᱹᱜᱤᱫ ᱦᱚᱭᱛᱚ ᱵᱟᱭ ᱮᱢ ᱫᱟᱲᱮᱭᱟᱜᱼᱟ ᱩᱱ ᱥᱚᱢᱚᱭ ᱡᱩᱫᱤ ᱰᱟᱝᱨᱟ ᱱᱟᱦᱮᱞ ᱥᱮ ᱠᱟᱰᱟ ᱱᱟᱦᱮᱞ ᱠᱷᱟᱱ ᱠᱷᱟᱱ ᱚᱱᱟ ᱫᱚ ᱟᱡ ᱛᱮᱜᱮ ᱥᱤᱭᱟ ᱚᱱᱮ ᱚᱱᱠᱟ ᱟᱞᱮ ᱥᱮᱫ ᱦᱚᱸ ᱢᱮᱱᱟᱜ ᱠᱚᱣᱟ᱾
ᱟᱫᱚ ᱟᱞᱮᱥᱮᱫ ᱫᱚ ᱱᱚᱝᱠᱟ ᱡᱟᱦᱟᱸᱭ ᱥᱤᱭᱟᱭ ᱟᱞᱮ ᱥᱮ ᱵᱟᱨ ᱥᱮᱨᱢᱟ ᱜᱟᱱ ᱦᱳᱭᱱᱟ ᱩᱱᱤᱜᱮ ᱥᱤᱭᱟᱭ ᱟᱫᱚ ᱡᱩᱫᱤ ᱥᱤ ᱠᱟᱛᱟᱞᱮᱭᱟᱭ ᱟᱫᱚ ᱥᱚᱸᱜᱮ ᱛᱮ ᱯᱚᱭᱥᱟ ᱵᱟᱭ ᱦᱟᱛᱟᱣ ᱛᱟᱞᱮᱭᱟ ᱮᱠ ᱢᱟᱥ ᱢᱟᱱᱮ ᱦᱩᱲᱩ ᱨᱟᱠᱟᱵ ᱠᱟᱛᱮᱜ ᱦᱟᱛᱟᱣ ᱛᱟᱞᱮ
ᱦᱚᱸ ᱦᱚᱸ ᱟᱞᱮ ᱥᱮᱫ ᱦᱚᱸ ᱚᱱᱠᱟᱜᱮ ᱦᱚᱭᱛᱚ ᱦᱮᱸ ᱩᱱᱤ ᱢᱮᱱ ᱠᱮᱫᱟ ᱡᱚᱠᱷᱚᱱ ᱱᱤᱛᱚᱜ ᱯᱚᱭᱥᱟ ᱵᱟᱹᱱᱩᱜ ᱛᱟᱯᱮᱭᱟ ᱛᱟᱦᱞᱮᱧ ᱥᱤ ᱠᱟᱛᱟ ᱯᱮᱭᱟ ᱟᱫᱚ ᱦᱟᱸᱜ ᱡᱚᱠᱷᱚᱱ ᱦᱟᱸᱜ ᱟᱯᱮ ᱯᱚᱭᱥᱟ ᱯᱮ ᱡᱚᱜᱟᱲᱟ ᱩᱱ ᱥᱚᱢᱚᱭ ᱟᱯᱮ ᱤᱢᱟᱹᱧᱟ ᱚᱱᱠᱟ ᱦᱚᱸ ᱢᱮᱱᱟᱜ ᱜᱮᱭᱟ᱾
ᱦᱩᱸ, ᱟᱫᱚ ᱚᱱᱟᱛᱮ ᱟᱞᱮ ᱫᱚ ᱥᱮᱫ ᱫᱚ ᱟᱫᱚ ᱚᱱᱟ ᱱᱤᱭᱟᱹ ᱫᱚ ᱵᱟᱠᱚ ᱪᱤᱱᱛᱟᱹ ᱵᱟᱝ ᱛᱟᱦᱮᱱ ᱛᱟᱠᱚᱣᱟ ᱡᱮ ᱯᱚᱭᱥᱟ ᱵᱟᱹᱱᱩᱜ ᱛᱤᱧᱟᱹ ᱪᱮᱫ ᱟᱹᱭᱠᱟᱹ ᱠᱟᱛᱮᱧ ᱥᱤ ᱦᱚᱪᱚᱭᱟ, ᱟᱫᱚ ᱩᱱᱤ ᱫᱚ ᱥᱤ ᱠᱟᱜᱼᱟ ᱨᱮ ᱡᱟᱦᱟᱸᱭ ᱡᱩᱫᱤ ᱠᱚ ᱮᱢ ᱫᱟᱲᱮᱟᱭᱟ ᱵᱷᱟᱹᱜᱮ ᱜᱮ ᱛᱚᱠᱷᱚᱱ ᱜᱮ ᱥᱤ ᱦᱳᱭ ᱠᱟᱛᱮᱜ ᱜᱮ ᱵᱟᱝᱠᱷᱟᱱ ᱯᱚᱨᱮ ᱨᱮᱦᱚᱸ ᱜᱟᱱᱚᱜ ᱜᱮᱭᱟ ᱟᱫᱚ ᱵᱟᱭ ᱠᱷᱚᱭ ᱜᱮᱭᱟᱭ ᱩᱱᱤ ᱫᱚ ᱧᱟᱢᱟᱭ ᱡᱮ ᱩᱱᱟᱹᱜ ᱥᱟᱨ ᱵᱤᱥ ᱤᱭᱟᱹ ᱦᱮᱱᱟ ᱛᱷᱮᱱᱟ ᱞᱟᱜᱟᱜ ᱜᱮᱭᱟ ᱥᱮ ᱨᱚᱦᱚᱭ ᱨᱮ ᱥᱩᱨᱩ ᱥᱚᱢᱚᱭ
ᱦᱳᱭ ᱟᱨ ᱛᱟᱦᱞᱮ ᱱᱚᱜᱼᱚᱭ ᱦᱟᱸᱜ ᱦᱩᱲᱩ ᱠᱩ-ᱯᱮ ᱨᱚᱦᱚᱭᱟ ᱦᱟᱸᱜ ᱟᱫᱚ ᱱᱚᱣᱟ ᱦᱩᱲᱩ ᱠᱚ ᱨᱚᱦᱚᱭ ᱥᱟᱶ ᱥᱟᱶᱛᱮ ᱟᱨ ᱡᱟᱦᱟᱱᱟᱜ ᱠᱩ ᱯᱮ ᱪᱟᱥ ᱜᱮᱭᱟ ᱥᱮ ᱵᱟᱯᱮ ᱪᱟᱥᱟ
ᱟᱞᱮ ᱫᱚ ᱪᱟᱥ ᱫᱚ ᱦᱮᱱᱟᱜ ᱜᱮᱛᱟᱞᱮᱭᱟ ᱟᱞᱮᱭᱟᱜ ᱫᱚ ᱟᱱᱟᱡ ᱠᱚ ᱢᱟᱱᱮ ᱯᱚᱴᱚᱞ ᱠᱩᱸᱫᱽᱨᱤ ᱚᱱᱟ ᱠᱚᱫᱚ ᱵᱟᱨᱚ ᱢᱟᱥ ᱜᱮ ᱛᱟᱦᱮᱱ ᱛᱟᱞᱮᱭᱟ
ᱢᱟᱱᱮ ᱵᱟᱨᱚ ᱢᱟᱥ ᱯᱚᱴᱚᱞ ᱠᱩᱸᱫᱽᱨᱤ ᱠᱚᱫᱚ ᱛᱟᱦᱮᱱ ᱜᱮᱭᱟ ᱛᱟᱨᱢᱟᱱᱮ ᱦᱩᱲᱩ ᱦᱩᱲᱩ ᱪᱟᱥ ᱠᱟᱛᱮᱜ ᱡᱮᱢᱚᱱ ᱫᱟᱠᱟ ᱪᱟᱣᱞᱮ ᱠᱚᱵᱚᱱ ᱧᱟᱢᱫᱟ ᱱᱚᱝᱠᱟᱜᱮ ᱛᱩᱭ ᱞᱟᱹᱜᱤᱜ ᱦᱚᱸ ᱛᱟᱦᱞᱮ ᱱᱚᱣᱟ ᱠᱚ ᱟᱱᱟᱡᱽ ᱥᱚᱵᱽᱡᱤ ᱫᱚ ᱛᱟᱦᱞᱮ ᱯᱮ ᱧᱟᱢ ᱜᱮᱭᱟ
ᱦᱩ ᱛᱟᱦᱮᱱ ᱜᱮᱭᱟ
ᱦᱳᱭ ᱟᱞᱮ ᱥᱮᱫ ᱫᱚ ᱡᱮᱢᱚᱱ ᱱᱚᱜᱼᱚᱭ ᱵᱚᱪᱷᱚᱨ ᱨᱮ ᱢᱤᱫ ᱫᱷᱟᱣ ᱞᱮ ᱪᱟᱥᱟ ᱦᱳᱲᱳ ᱟᱫᱚ ᱱᱚᱜᱼᱚᱭ ᱦᱳᱲᱳ ᱨᱚᱦᱚᱭ ᱥᱟᱶ ᱥᱟᱶ ᱛᱮᱦᱚᱸ ᱡᱮᱢᱚᱱ ᱵᱤᱱ ᱢᱮᱱ ᱠᱮᱜ ᱞᱮᱠᱟ ᱯᱚᱴᱚᱞ ᱠᱩᱸᱫᱽᱨᱤ ᱠᱚ ᱛᱟᱨᱯᱚᱨ ᱱᱚᱜᱼᱚᱭ ᱟᱲᱟᱜ ᱠᱚ ᱡᱷᱤᱸᱜᱟᱹ ᱠᱚ ᱠᱚᱸᱰᱷᱟ ᱠᱚ ᱮᱢᱟᱱ ᱠᱚᱫᱚ ᱦᱟᱸᱜ ᱞᱮ ᱨᱚᱦᱚᱭᱮᱫ ᱠᱟᱱ ᱜᱮᱭᱟ ᱟᱫᱚ ᱵᱟᱨᱚ ᱢᱟᱥ ᱫᱚ ᱵᱟᱞᱮ ᱨᱚᱦᱚᱭᱟ ᱱᱤᱭᱟᱹ ᱱᱤᱭᱟᱹ ᱫᱟᱜ ᱫᱟᱜ ᱥᱤᱡᱤᱱ ᱜᱮ ᱟᱨ ᱦᱟᱱᱟ ᱦᱟᱸᱜ ᱥᱤᱛᱩᱝ ᱫᱤᱱ ᱩᱱᱥᱩᱢᱟᱹᱭ ᱫᱚ ᱦᱟᱸᱜ ᱟᱞᱮ ᱥᱮᱫ ᱫᱚ ᱚᱱᱠᱟ ᱫᱟᱜ ᱵᱟᱝ ᱛᱟᱦᱮᱱᱟ ᱥᱮ ᱱᱚᱝᱠᱟᱱ ᱞᱟᱹᱴᱩ ᱯᱩᱠᱷᱨᱤ ᱦᱚᱸ ᱵᱟᱹᱱᱩᱜᱼᱟ ᱥᱮ ᱮᱱᱟᱞᱤᱧ ᱞᱟᱹᱭ ᱪᱮᱫ ᱞᱮᱠᱟ ᱠᱮᱱᱮᱞ ᱥᱮ ᱥᱟᱢ ᱢᱟᱨᱥᱟᱞ ᱠᱚᱦᱚᱸ ᱵᱟᱹᱱᱩᱜᱼᱟ ᱡᱮ ᱵᱟᱨᱚ ᱢᱟᱥ ᱥᱚᱵᱽᱡᱤ ᱟᱱᱟᱡ ᱠᱚ ᱪᱟᱥ ᱜᱟᱱᱚᱜᱼᱟ ᱚᱱᱠᱟ ᱫᱚ ᱵᱟᱝ ᱟᱫᱚ ᱠᱤᱨᱤᱧ ᱦᱩᱭᱩᱜ ᱛᱟᱞᱮᱭᱟ ᱵᱟᱡᱟᱨ ᱨᱮ
ᱫᱟᱢ ᱜᱮ ᱵᱟᱝ ᱛᱟᱦᱮᱱ ᱛᱟᱦᱮᱸᱫ ᱥᱚᱵᱽᱡᱤ ᱠᱚ ᱡᱟᱦᱟᱱ ᱜᱮ ᱡᱤᱱᱤᱥ ᱠᱚᱨᱮᱱᱟᱜ ᱟᱨ ᱮᱠᱷᱚᱱ ᱫᱚᱢᱮ ᱫᱟᱢ
ᱚ ᱟᱪᱪᱷᱟ ᱛᱟᱦᱞᱮ ᱵᱟᱡᱟᱨ ᱠᱚ ᱦᱟᱴ ᱠᱚ ᱟᱯᱮ ᱚᱱᱟ ᱥᱳᱨ ᱠᱚᱨᱮ ᱢᱮᱱᱟᱜ-ᱟ ᱥᱮ ᱵᱟᱹᱱᱩᱜᱼᱟ
ᱥᱳᱨ ᱠᱚᱨᱮ ᱫᱚ ᱵᱟᱝ ᱪᱟᱞᱟ ᱞᱟᱜᱟᱜᱼᱟ ᱟᱹᱰᱤ ᱥᱟᱺᱜᱤᱧ ᱜᱮᱭᱟ ᱡᱟᱦᱟᱸ ᱨᱮ ᱵᱟᱵᱟ ᱤᱫᱤᱭᱟᱭ ᱵᱟᱡᱟᱨ ᱚᱱᱟ ᱫᱚ ᱟᱹᱰᱤ ᱥᱟᱺᱜᱤᱧᱟ ᱠᱚᱢᱮᱨ ᱠᱚᱢ ᱠᱩᱲᱤ ᱛᱤᱨᱤᱥ ᱢᱤᱱᱤᱴ ᱜᱟᱱ ᱞᱟᱜᱟᱜᱼᱟ
ᱚ ᱟᱪᱪᱷᱟ
ᱟᱫᱚ ᱛᱟᱦᱚᱞᱮ ᱚᱲᱟᱜ ᱨᱮ ᱟᱱᱟᱡ ᱛᱳ ᱥᱮ ᱥᱚᱵᱡᱤ ᱠᱚᱠᱚ ᱮᱨ ᱪᱟᱥ ᱞᱮᱠᱷᱟᱱ ᱛᱟᱦᱚᱞᱮ ᱚᱲᱟᱜ ᱨᱮᱦᱚᱸ ᱡᱚᱢ ᱦᱩᱭᱩᱜᱼᱟ ᱟᱨ ᱛᱟᱦᱚᱞᱮ ᱵᱟᱡᱟᱨ ᱠᱚᱨᱮ ᱦᱚᱸ ᱯᱮ ᱤᱫᱤᱭᱟ ᱟᱹᱠᱷᱨᱤᱧ᱾
ᱦᱩᱸ, ᱵᱟᱡᱟᱨ ᱨᱮᱜᱤ ᱵᱮᱥᱤ ᱤᱫᱤ ᱦᱩᱭᱩᱜᱼᱟ ᱚᱲᱟᱜ ᱨᱮᱫᱚ ᱩᱝᱠᱟ ᱫᱚ ᱡᱚᱢ ᱫᱚ ᱵᱟᱝ ᱦᱩᱭᱩᱜ ᱜᱮᱭᱟ᱾ ᱯᱚᱴᱚᱞ ᱠᱩᱸᱫᱨᱤ ᱫᱚ ᱯᱨᱚᱛᱤᱫᱤᱱ ᱫᱚ ᱵᱟᱝ ᱵᱷᱟᱜᱮ ᱯᱚᱴᱚᱞ ᱦᱚᱸ ᱵᱷᱟᱜᱤ ᱢᱤᱫ ᱫᱤᱱ ᱵᱟᱨ ᱫᱤᱱ ᱜᱤ᱾ ᱚᱱᱟ ᱠᱚᱫᱚ᱾
ᱚᱪ
ᱪᱟᱥ ᱨᱮᱱᱟᱜ ᱡᱤᱱᱤᱥ ᱫᱚ ᱵᱟᱝ ᱵᱩᱡᱷᱟᱹᱜᱼᱟ ᱡᱚᱠᱷᱚᱱ ᱡᱟᱦᱟᱸ ᱡᱤᱱᱤᱥ ᱨᱚᱦᱚᱭ ᱠᱟᱜᱼᱟ ᱵᱚᱱ ᱧᱮᱞ ᱢᱮᱥᱮ ᱚᱱᱟ ᱫᱚ ᱵᱟᱝ ᱡᱚᱢ ᱵᱟᱢ ᱵᱩᱡᱷᱟᱹᱣ ᱮᱱᱮᱡ ᱡᱟᱦᱟᱸ ᱡᱤᱱᱤᱥ ᱵᱟᱢᱵᱚᱱ ᱨᱚᱦᱚᱭ ᱠᱟᱜᱼᱟ ᱥᱮ ᱵᱟᱝ ᱛᱟᱦᱮᱱᱟ ᱚᱲᱟᱜ ᱨᱮ ᱚᱱᱟᱜᱮ ᱡᱚᱢ ᱵᱮᱥᱤ ᱵᱩᱡᱷᱟᱹᱣ ᱢᱮᱭᱟ᱾
ᱦᱳᱭ ᱟᱨ ᱛᱷᱟᱞᱮ ᱩᱝᱠᱟ ᱵᱟᱡᱟᱨ ᱨᱮ ᱥᱮ ᱦᱟᱴ ᱵᱟᱡᱟᱨ ᱨᱮ ᱫᱩᱠᱟᱱ ᱨᱮ ᱤᱫᱤ ᱪᱷᱟᱲᱟ ᱦᱚᱸ ᱩᱝᱠᱟ ᱴᱩᱞᱟ ᱠᱚᱨᱮ ᱦᱚᱸ ᱯᱮ ᱤᱫᱤ ᱜᱤᱭᱟ ᱥᱮ ᱟᱠᱩ ᱠᱚ ᱦᱟᱹᱡᱩᱜᱼᱟ ᱟᱯᱮ ᱯᱷᱮᱱ ᱠᱤᱨᱤᱧ᱾
ᱵᱟᱝ ᱜᱮ ᱟᱞᱮ ᱱᱩᱝ ᱟᱞᱮ ᱥᱮᱫ ᱫᱚ ᱱᱩᱠᱟ ᱵᱟᱠᱚ ᱦᱤᱡᱩᱜ ᱜᱮᱭᱟ ᱟᱞᱮ ᱱᱤᱡᱮ ᱠᱷᱩᱫ ᱪᱟᱞᱟᱣ ᱦᱩᱭᱩᱜ ᱛᱟᱞᱮᱭᱟ ᱚᱸᱰᱮ᱾ ᱟᱨ ᱚᱸᱰᱮ ᱠᱷᱚᱱ ᱠᱚ ᱦᱤᱡᱩᱜᱼᱟ ᱯᱟᱹᱭᱠᱟᱹᱨ ᱡᱟᱦᱟᱸ ᱠᱚ ᱢᱮᱛᱟ ᱠᱚᱣᱟ ᱩᱱᱠᱩ ᱠᱚ ᱦᱟᱛᱟᱣᱟ ᱟᱨᱦᱚᱸ᱾ ᱟᱨ ᱩᱱᱠᱩ ᱟᱵᱟᱨ ᱴᱚᱞᱟ ᱠᱚᱨᱮ ᱠᱚ ᱮᱠᱴᱩ ᱤᱠᱷᱨᱤᱧᱟᱣ᱾ ᱚᱠᱚᱭ ᱫᱩᱠᱟᱱ ᱨᱮ ᱟᱭᱟᱜ ᱱᱤᱡᱮᱥᱥᱚ ᱫᱩᱠᱟᱱ ᱛᱟᱦᱮᱸᱱ ᱛᱟᱭᱟ ᱚᱸᱰᱮ ᱫᱩᱲᱩᱵ ᱠᱟᱛᱮ ᱟᱹᱠᱷᱨᱤᱧᱟᱭ᱾
ᱵᱮᱥ ᱟᱹᱰᱤ ᱟᱹᱰᱤ ᱵᱷᱟᱞᱮ ᱞᱟᱦᱟ ᱯᱚᱨᱮᱱᱟᱜ ᱥᱚᱢᱚᱭ ᱦᱚᱸ ᱦᱩᱭᱩᱜ ᱠᱟᱱ ᱛᱟᱞᱟᱝᱼᱟ᱾
ᱦᱮᱸ᱾